ᱦᱮᱞᱳ ᱜᱚᱢᱠᱮ?
ᱦᱳᱭ ᱜᱚᱢᱠᱮ ᱡᱚᱦᱟᱨ ᱜᱮ ᱡᱚᱦᱟᱨ ᱜᱮ᱾
ᱡᱚᱦᱟᱨ ᱜᱮ ᱦᱮᱸ ᱥᱟᱹᱜᱩᱱ ᱥᱤᱸᱜᱟᱹᱲ᱾
ᱫᱤᱭᱮ ᱛᱟᱦᱚᱞᱮ ᱜᱚᱝᱠᱮ ᱱᱟᱯᱟᱭ ᱜᱮᱭᱟᱢ ᱛᱚ?
ᱦᱮᱸ ᱜᱚᱝᱠᱮ ᱮᱠᱷᱚᱱ ᱫᱚᱩᱧ ᱱᱟᱯᱟᱭ ᱜᱮᱭᱟ᱾
ᱚ ᱟᱪᱪᱷᱟ ᱟᱨ ᱛᱟᱦᱚᱞᱮ ᱠᱟᱹᱢᱤ ᱠᱟᱹᱥᱱᱤ ᱠᱚᱫᱚ ᱪᱮᱫ ᱠᱚ ᱪᱟᱞᱟᱜ ᱠᱟᱱᱟ ᱱᱤᱛᱚᱜ ᱫᱚ?
ᱜᱚᱢᱠᱮ ᱠᱟᱹᱢᱤ ᱠᱟᱡᱽ ᱫᱚ ᱦᱚᱜᱼᱚᱭ ᱟᱫᱚ ᱠᱟᱹᱢᱤ ᱪᱟᱵᱟᱭᱮᱱᱟ ᱟᱫᱚᱞᱤᱧ ᱨᱩᱣᱟᱹᱲ ᱞᱟᱹᱜᱤᱫ,
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱵᱮᱱ ᱫᱚ ᱛᱟᱦᱚᱞᱮ ᱜᱚᱝᱠᱮ ᱪᱮᱫ ᱠᱚᱨᱮ ᱚᱱᱠᱟ ᱞᱮᱠᱟ ᱵᱮᱱ ᱠᱟᱹᱢᱤ ᱠᱟᱹᱥᱱᱤ ᱠᱟᱱᱟ. ᱱᱤ ᱛᱚᱜ ᱫᱚ?
ᱟᱹᱞᱤᱧ ᱫᱚ ᱜᱚᱢᱠᱮ ᱱᱚᱸᱰᱮ ᱯᱷᱚᱨᱮᱥᱴ ᱨᱮ ᱟᱹᱞᱤᱧ ᱫᱚᱞᱤᱧ ᱠᱟᱹᱢᱤᱭᱟ᱾ ᱯᱷᱚᱨᱮᱥᱴᱟᱨ ᱦᱤᱥᱟᱹᱵ ᱛᱮ ᱢᱮᱱᱟᱜ ᱞᱤᱧᱟᱹ, ᱟᱫᱚ ᱛᱤᱦᱤᱮᱧ ᱫᱚ ᱵᱤᱨ ᱠᱚᱞᱤᱧ ᱦᱚᱨᱦᱚ ᱟᱠᱟᱫᱟ ᱱᱚᱛᱮ ᱨᱮ ᱟᱹᱰᱤ ᱜᱷᱟᱹᱲᱤᱡ ᱜᱮᱞᱤᱧ ᱛᱟᱦᱮᱸᱼᱼ ᱠᱟᱱᱟ ᱟᱫᱚ ᱵᱤᱨ ᱠᱚᱦᱚᱸ ᱵᱟᱝ ᱦᱚᱨᱦᱚᱼᱼ ᱮᱱᱠᱷᱟᱱ ᱟᱵᱚᱣᱟᱜ ᱛᱚ ᱵᱩᱡ ᱫᱟᱵᱤᱱ ᱥᱟᱨᱡᱚᱢ ᱵᱤᱨ ᱛᱚ,
ᱦᱳᱭ ᱦᱳᱭ ᱦᱳᱭ ᱦᱳᱭ
ᱛᱟᱦᱚᱞᱮ ᱩᱱᱠᱩ ᱵᱟᱵᱟ ᱫᱚᱠᱚ ᱴᱷᱤᱠ ᱜᱮᱭᱟ ᱩᱱᱠᱩ ᱟᱭᱳ ᱦᱚᱲ ᱠᱚ ᱦᱤᱡᱩᱜᱼᱟ ᱥᱟᱦᱟᱱ ᱥᱟᱠᱟᱢ ᱫᱚᱼᱼ ᱤᱫᱤᱭᱟ ᱴᱷᱤᱠᱮᱭ ᱟᱪᱷᱮ ᱟᱨ ᱩᱵᱼᱼ ᱢᱟᱱᱮ ᱩᱵ ᱠᱚᱠᱚ ᱤᱫᱤᱭᱟ ᱟᱨᱠᱤ ᱩᱵ ᱠᱚ ᱡᱟᱱᱟᱢᱚᱜ ᱠᱟᱱᱟ ᱛᱚᱜ ᱚᱭ ᱵᱚᱨᱥᱟ ᱫᱟᱜᱼᱼ ᱠᱟᱛᱷᱟ ᱦᱟᱞᱠᱟ ᱦᱟᱞᱠᱟᱭ ᱧᱟᱢ ᱠᱟᱫᱟ ᱟᱫᱚ ᱩᱱᱠᱩ ᱟᱭᱳ ᱦᱚᱲ ᱫᱚᱠᱚ ᱪᱤᱠᱟᱹᱭᱮᱫᱟᱼᱼ ᱚᱱᱟ ᱠᱟᱹᱴᱤᱡ ᱠᱟᱹᱴᱤᱡ ᱚᱱᱟ ᱯᱚᱦᱟ ᱟᱨᱠᱤ ᱥᱟᱨᱡᱚᱢ ᱯᱚᱦᱟᱼ
ᱦᱳᱭ ᱦᱳᱭ ᱦᱳᱭ
ᱵᱩᱡ ᱫᱟᱵᱤᱱ ᱦᱚᱜᱼᱚᱭ ᱛᱚ ᱱᱤᱛᱚᱜ ᱫᱚ ᱫᱟᱜ ᱟᱠᱟᱫᱟᱭ ᱟᱫᱚ ᱚᱱᱟ ᱫᱚ ᱪᱟᱸᱫᱮᱲᱚᱜᱼᱟ ᱛ ᱟᱫᱚ ᱩᱱᱠᱩᱼ ᱠᱚ ᱪᱤᱠᱟᱹᱭᱮᱫᱟ ᱩᱱᱠᱩ ᱫᱚ ᱚᱱᱟ ᱠᱚ ᱢᱟᱜ ᱠᱟᱛᱮᱮᱫ ᱚᱲᱟᱜ ᱠᱚ ᱤᱫᱤᱭᱮᱫᱟ ᱚᱠᱚᱭ ᱥᱟᱦᱟᱱ ᱟᱠᱠᱚ, ᱚᱠᱚᱭ ᱚᱲᱟᱜᱨᱮ ᱠᱚ ᱠᱟᱹᱢᱤ ᱨᱮᱠᱚ ᱞᱟᱜᱟᱣᱟ ᱟᱫᱚ ᱟᱫᱚ ᱱᱤᱛᱳᱜ ᱫᱚ ᱠᱟᱹᱴᱤᱡ ᱯᱮᱥᱟᱨ ᱦᱮᱡ ᱟᱠᱟᱱᱟ ᱪᱮᱛᱟᱱ ᱢᱚᱦᱚᱞ ᱥᱮᱫ ᱠᱷᱚᱱ ᱡᱮ ᱵᱟᱝ ᱠᱟᱹᱴᱤᱡ ᱵᱤᱨ ᱵᱩᱨᱩ ᱫᱚ ᱦᱚᱨᱚᱭ ᱞᱟᱜᱟᱜ ᱛᱚ ᱛᱚ ᱟᱵᱚᱣᱟᱜ ᱫᱚ
ᱦᱳᱭ ᱦᱳᱭ ᱦᱳᱭ ᱚᱱᱟ ᱠᱚᱫᱚ ᱦᱟᱸ ᱚᱱᱟ ᱠᱚ ᱪᱟᱵᱟ ᱞᱮᱱᱠᱷᱟᱱ ᱛ ᱟᱵᱚᱣᱟᱜ ᱵᱟᱝ ᱪᱟᱞᱟᱜᱼᱟ ᱦᱮᱸ ᱟᱵᱚ ᱵᱤᱨ ᱵᱩᱨᱩ ᱫᱚ ᱮᱠᱫᱚᱢ ᱛᱟᱦᱮᱸ ᱫᱚᱨᱠᱟᱨᱚᱜ ᱠᱟᱱᱟ ᱱᱤᱛᱚᱜ ᱨᱮᱱᱟᱜ ᱚᱠᱛᱚ ᱨᱮ ᱡᱟ ᱧᱮᱞᱚᱜ ᱠᱟᱱᱟᱼ ᱜᱚᱴᱟ ᱠᱚ ᱢᱟᱜ ᱪᱟᱵᱟᱭᱮᱫᱟ ᱥᱮ
ᱦᱩᱸ ᱦᱩᱸ
ᱵᱤᱨ-ᱵᱩᱨᱩ ᱠᱚ ᱪᱟᱵᱟ ᱞᱮᱱᱠᱷᱟᱱ ᱫᱚ ᱦᱟᱜ ᱥᱮ ᱟᱵᱚ ᱦᱚᱸᱵᱚᱱ ᱪᱟᱵᱟᱜᱼᱟ ᱦᱮᱸ ᱛᱟᱦᱚᱞᱮ ᱜᱚᱝᱠᱮ ᱵᱷᱟᱞᱤ ᱠᱟᱹᱢᱤ ᱨᱮᱜᱮ ᱢᱮᱱᱟᱜ ᱵᱮᱱᱟ ᱵᱩᱨᱩ ᱠᱚᱵᱮᱱ ᱨᱦᱚᱭᱮᱫᱟ᱾
ᱦᱮᱸ ᱜᱚᱢᱠᱮ ᱛᱟᱦᱚᱞᱮ ᱟᱹᱵᱤᱱ ᱫᱚ ᱟᱹᱵᱤᱱ ᱚᱱᱛᱮ ᱫᱚ ᱵᱩᱨᱩ ᱠᱚᱫᱚ ᱵᱤᱨ ᱠᱚᱫᱚ ᱢᱮᱱᱟᱜ ᱟᱥᱮ ᱵᱟᱝ?
ᱜᱚᱢᱠᱮ ᱦᱟᱸᱜ ᱟᱞᱮ ᱱᱚᱛᱮ ᱫᱚ ᱵᱤᱨ ᱵᱩᱨᱩ ᱠᱚᱫᱚ ᱵᱟᱹᱱᱩᱜ ᱠᱟᱫᱟ ᱟᱞᱮ ᱫᱚ ᱮᱠᱫᱚᱢᱼ ᱴᱚᱸᱰᱚᱝ ᱡᱟᱭᱜᱟ ᱨᱮᱜᱮ ᱢᱮᱱᱟᱜ ᱠᱟᱜ ᱞᱮᱭᱟ᱾
ᱚ ᱟᱪᱪᱷᱟ ᱟᱪᱪᱷᱟ ᱪᱮᱫ ᱟᱫᱚ ᱚᱱᱠᱟ ᱠᱟᱹᱴᱤᱡ ᱠᱟᱹᱴᱤᱡ ᱵᱤᱨ ᱦᱚᱸ ᱵᱟᱹᱱᱩᱜᱼᱟ?
ᱦᱳ ᱟᱫᱚ ᱠᱟᱹᱴᱤᱡ ᱠᱟᱹᱴᱤᱡ ᱵᱤᱨ ᱫᱚᱦᱟᱸᱜ ᱚᱱᱟ ᱨᱚᱦᱚᱭ ᱵᱤᱨ ᱠᱚ ᱢᱮᱱᱟᱜ ᱠᱟᱫᱟ ᱱᱚᱣᱟ ᱡᱟᱦᱟᱸ ᱥᱳᱱᱟᱡᱷᱩᱨᱤ ᱵᱤᱨ᱾ ᱠᱚ ᱛᱟᱯᱚᱨᱮ ᱚᱱᱠᱟ ᱯᱷᱚᱞ ᱯᱷᱚᱞ ᱨᱮᱱᱟᱜ ᱵᱤᱨ ᱠᱚ ᱢᱮᱱᱟᱜ ᱟᱠᱟᱫᱟ ᱩᱞ ᱠᱩᱫ ᱠᱟᱱᱴᱷᱟᱲ ᱠᱚᱨᱮᱱᱟᱜ᱾
ᱱᱚᱭ ᱱᱮᱛᱟᱨ ᱫᱚ ᱚ ᱵᱤᱨᱠ ᱢᱟᱱᱮ ᱚᱱᱟ ᱯᱷᱚᱨᱮᱥᱴ ᱠᱷᱚᱱ ᱠᱚ ᱮᱢᱚᱜ ᱠᱟᱱ ᱜᱮᱭᱟ ᱩᱞ ᱠᱟᱱ ᱠᱟᱱᱴᱷᱟᱲ ᱫᱚ ᱵᱟᱝ ᱩᱞ ᱟᱨ ᱚᱱᱟ ᱠᱟᱹᱡᱩ ᱵᱟᱫᱟᱢ ᱠᱚ᱾
ᱦᱳᱭ ᱦᱳᱭ ᱚᱱᱟᱜᱮ ᱯᱷᱚᱨᱮᱥᱴ ᱨᱮ ᱯᱷᱚᱨᱮᱥᱴ ᱜᱮᱠᱚ ᱮᱢ ᱟᱠᱟᱫ ᱞᱮᱭᱟ ᱜᱚᱝᱠᱮ ᱚᱱᱟ ᱠᱚᱫᱚ ᱦᱮᱸ᱾ ᱟᱫᱚ ᱚᱱᱠᱟ ᱜᱮ ᱚᱱᱟ ᱠᱚᱨᱮ ᱜᱮ ᱱᱤᱭᱟᱹ ᱵᱟᱨ ᱦᱟᱸᱜ ᱩᱞ ᱵᱷᱟᱹᱞᱤ ᱜᱮ ᱡᱚ ᱞᱮᱱᱟ᱾ ᱦᱮᱸ, ᱟᱹᱞᱤᱧ ᱦᱚᱸ ᱚᱱᱟ ᱟᱱ ᱨᱮᱜᱮᱞᱤᱧ ᱛᱟᱦᱮᱸ ᱠᱟᱱᱟ ᱦᱚᱨᱦᱚ ᱠᱚ ᱚᱸᱰᱮ ᱦᱚᱸ ᱵᱟᱝ ᱦᱚᱨᱦᱚ ᱞᱮᱱᱠᱷᱟᱱ ᱫᱚᱢᱮ ᱚᱱᱠᱟ ᱜᱚᱜᱚ ᱦᱚᱲ ᱠᱚᱠᱚ ᱦᱤᱡᱩᱜᱼᱟ᱾ ᱦᱮ ᱛᱤᱭᱳᱜ ᱠᱟᱛᱮᱫ ᱠᱚ ᱤᱫᱤᱭᱟ ᱟᱫᱚ ᱱᱚᱝᱠᱟ ᱠᱚ ᱠᱚᱨᱟᱣ ᱵᱟ ᱢᱟᱱᱮ ᱛᱤᱭᱳᱜ ᱠᱚ ᱛᱤᱭᱳᱜ ᱦᱚ ᱫᱟᱨᱮ ᱠᱚᱦᱚᱸ ᱠᱚ ᱨᱟᱹᱯᱩᱜ ᱴᱩᱠᱟᱜᱼᱟ᱾
ᱦᱮᱸ ᱜᱚᱝᱠᱮ ᱡᱟ ᱦᱩᱭ ᱠᱟᱱ ᱟᱫᱚ ᱟᱹᱞᱤᱧ ᱦᱚᱸ ᱱᱚᱛ ᱛᱮ ᱰᱤᱣᱴᱤ ᱰᱤᱣᱴᱤ ᱛᱤᱞᱤᱧ ᱧᱮᱞ ᱫᱟ ᱚᱱᱟ ᱠᱟᱹᱡᱩ ᱵᱟᱫᱟᱢ ᱨᱚᱦᱚᱭ ᱢᱮᱱᱟᱜᱼᱟ ᱵᱩᱡ ᱫᱟᱹᱵᱤᱱ᱾ ᱟᱫᱚ ᱠᱟᱹᱡᱩ ᱵᱟᱫᱟᱢ ᱛᱚ ᱤᱱ ᱱᱤᱛᱚᱜ ᱫᱚ ᱡᱟᱹᱥᱛᱤ ᱜᱮ ᱡᱚᱜ ᱠᱟᱱᱟ᱾
ᱟᱫᱚ ᱟᱹᱞᱤᱧ ᱫᱚ ᱱᱚᱠᱟ ᱞᱤᱧ ᱢᱮᱱᱟ ᱡᱮ ᱟᱹᱵᱤᱱ ᱫᱚ ᱡᱚᱢ ᱥᱟᱱᱟ ᱵᱤᱱᱟ ᱨᱮᱸᱜᱮᱡ ᱢᱮᱱᱟᱜ ᱛᱟᱹᱵᱤᱱᱟ ᱟᱹᱵᱤᱱ ᱫᱚ ᱡᱚ ᱫᱚ ᱡᱚᱛᱚ ᱯᱟᱨᱮ ᱵᱤᱱ ᱡᱚᱢᱟ᱾
ᱦᱳᱭ ᱦᱳᱭ ᱦᱳᱭ᱾
ᱡᱚᱢ ᱵᱤᱱ ᱟᱫᱚ ᱱᱚᱠᱟ ᱢᱮᱱᱟᱜᱼᱟ ᱚᱱᱟ ᱚᱱᱟ ᱡᱟᱝ ᱛᱮᱫ ᱡᱟᱦᱟᱸ ᱢᱮᱱᱟᱜᱼᱟ᱾
ᱦᱳᱭ ᱾
ᱵᱩᱡᱽ ᱮᱫᱟᱹᱵᱤᱱ ᱚᱱᱟ ᱡᱟᱝ ᱛᱮᱫ ᱫᱚ ᱟᱫᱚ ᱵᱟᱝ ᱠᱚ ᱤᱫᱤᱭᱟ᱾ ᱢᱟᱱᱮ ᱢᱤᱫᱴᱟᱝ ᱡᱟᱭᱜᱟ ᱢᱮᱱᱟᱜ ᱚᱱᱟ ᱡᱟᱭᱜᱟ ᱨᱮ ᱚᱱᱟ ᱡᱟᱝ ᱛᱮᱫ ᱫᱚ ᱠᱚ ᱫᱚᱦᱚ ᱦᱚᱴᱚ ᱠᱟᱜᱼᱟ ᱟᱫᱚ ᱡᱚ ᱵᱤᱞᱤ ᱡᱚ ᱵᱤᱞᱤ ᱫᱚ ᱡᱚᱛ ᱚ ᱯᱟᱨᱮ ᱵᱤᱱ ᱤᱫᱤ ᱫᱟᱲᱮᱜ᱾
ᱦᱳᱭ ᱦᱳᱭ ᱦᱳᱭ᱾
ᱦᱚᱸ ᱥᱮᱬᱟ ᱦᱚᱸᱠᱚ ᱦᱤᱡᱩᱜᱼᱟ ᱜᱤᱫᱽᱨᱟᱹ ᱠᱚᱦᱚᱸ ᱠᱚ ᱦᱟᱹᱡᱩᱜᱼᱟ ᱟᱫᱚ ᱪᱤᱠᱟᱹᱭᱟᱠᱚ ᱚᱱᱟ ᱚᱱᱟ ᱫᱟᱨᱮ ᱰᱟᱹᱨ ᱠᱚ ᱨᱟᱹᱯᱩᱫ ᱮᱫᱟ ᱚᱱᱟ ᱪᱮᱛᱟᱱ ᱰᱚᱜ ᱠᱚᱨᱮᱱᱟᱜ ᱡᱟᱦᱟᱸ ᱛᱟᱦᱮᱸᱱᱟ ᱚᱱᱟ ᱫᱚ ᱵᱟᱝ ᱠᱚ ᱫᱟᱲᱮᱭᱟᱜ ᱠᱟᱱᱟ᱾ ᱜᱚᱜ ᱛᱮ ᱥᱮ ᱥᱮᱴᱮᱫ ᱛᱮ ᱵᱟᱝ ᱠᱚ ᱫᱟᱲᱮᱭᱟᱜ ᱠᱟᱱᱟ ᱟᱫᱚ ᱚᱱᱟ ᱠᱚ ᱨᱟᱹᱯᱩᱫ ᱮᱫᱟ᱾ ᱛᱟᱦᱚᱞᱮ ᱚᱝᱠᱟ ᱚᱝᱠᱟ ᱛᱮ ᱫᱟᱨᱮ ᱨᱮᱱᱟᱜ ᱡᱟᱦᱟᱸ ᱮᱸ ᱤᱭᱟᱹᱜ ᱠᱟᱱᱟ ᱚᱱᱟ ᱡᱷᱩᱯᱩ ᱛᱩᱲᱩ ᱠᱚ ᱟᱨᱠᱤ ᱚᱱᱟ ᱠᱚ ᱪᱟᱵᱟᱜ ᱠᱟᱱᱟ ᱰᱚᱜ ᱨᱟᱹᱯᱩᱫᱚᱜ ᱠᱟᱱᱟ ᱡᱳᱨ ᱪᱟᱵᱟᱜ ᱠᱟᱱᱟ ᱚᱱᱟ ᱫᱚ ᱠᱷᱚᱛᱤ ᱦᱩᱭᱩᱜ ᱠᱟᱱᱟ ᱥᱮ᱾
ᱦᱳᱭ, ᱟᱸ᱾ ᱟᱫᱚ ᱦᱟᱸᱜ ᱚᱱᱮ ᱡᱮ ᱰᱟᱹᱨ ᱠᱚ ᱨᱟᱹᱯᱩᱫᱚᱜ ᱠᱟᱱᱟ ᱟᱫᱚ ᱚᱱᱟ ᱫᱟᱨᱮ ᱫᱚ ᱦᱟᱸᱜ ᱠᱷᱚᱛᱤ ᱦᱩᱭᱩᱜ ᱠᱟᱱᱟ ᱫᱟᱨᱮ ᱨᱮᱱᱟᱜ᱾ ᱦᱮᱸ, ᱟᱫᱚ ᱦᱟᱸᱜ ᱦᱚᱭᱛᱚ ᱯᱚᱨᱮᱨ ᱵᱟᱨ ᱫᱚ ᱯᱚᱨᱮᱨ ᱥᱮᱨᱢᱟ ᱫᱚ ᱚᱱᱠᱟ ᱵᱟᱝ ᱦᱚᱸ ᱡᱚᱜᱼᱟ᱾ ᱦᱮᱸ, ᱛᱟᱦᱚᱞᱮ ᱜᱚᱝᱠᱮ ᱟᱵᱮᱱ ᱫᱚ ᱡᱟᱭᱦᱳᱠ ᱢᱤᱫᱴᱮᱱ ᱠᱟᱹᱢᱤ ᱨᱮ ᱢᱮᱱᱟᱜ ᱢᱟ ᱟᱹᱞᱤᱧ ᱦᱚᱸ ᱜᱚᱝᱠᱮ ᱦᱚᱸᱜᱼᱚᱭ ᱱᱚᱣᱟ ᱠᱚᱜᱮ ᱦᱚᱨᱦᱚ ᱵᱟᱲᱟ ᱦᱩᱭᱩᱜ ᱠᱟᱱᱟ ᱟᱹᱞᱤᱧ ᱫᱚ ᱟᱫᱚ ᱜᱷᱟᱸᱨᱚᱧᱡᱽ ᱪᱟᱞᱟᱣ ᱞᱟᱹᱜᱤᱫ ᱡᱟᱦᱟᱸ ᱵᱟᱝ ᱡᱟᱦᱟᱸ ᱢᱤᱫᱴᱮᱱ ᱠᱚᱨᱟᱣ ᱞᱟᱜᱟᱜᱼᱟ ᱛᱚ ᱚᱱᱠᱟ ᱞᱮᱠᱷᱟ ᱠᱟᱹᱢᱤ ᱠᱚᱫᱚ ᱵᱟᱹᱱᱩᱜᱼᱟ ᱟᱹᱞᱤᱧ ᱫᱚ ᱫᱤᱱᱟᱹᱢ ᱠᱟᱹᱢᱤ ᱫᱤᱱᱟᱹᱢ ᱡᱚᱢ ᱦᱚᱲ ᱠᱟᱱᱟᱞᱤᱧ ᱚᱱᱮ ᱚᱱᱠᱟ ᱠᱟᱹᱢᱤ ᱠᱟᱹᱥᱱᱤ ᱠᱟᱛᱮᱜ ᱜᱮ ᱮᱸ ᱥᱮᱛᱟᱜ ᱞᱤᱧ ᱠᱟᱹᱢᱤᱭᱟ ᱟᱹᱭᱩᱵ ᱞᱤᱧ ᱡᱚᱢᱟ᱾
ᱟᱪᱪᱷᱟ ᱟᱪᱪᱷᱟ ᱟᱪᱪᱷᱟ᱾
ᱛᱮᱜᱮ ᱦᱟᱸᱜ ᱜᱷᱟᱸᱨᱚᱧᱡᱽ ᱠᱚᱫᱚ ᱪᱟᱞᱟᱣ ᱦᱩᱭᱩᱜ ᱠᱟᱱᱟ᱾
ᱡᱟᱭᱦᱳᱠ ᱛᱟ ᱜᱚᱝᱠᱮ ᱠᱟᱹᱢᱤ ᱦᱚᱸ ᱵᱷᱟᱞᱮ ᱡᱤᱱᱤᱥ ᱠᱟᱹᱢᱤ ᱜᱮᱛᱚ ᱟᱵᱚᱣᱟᱜ ᱫᱚ ᱢᱮᱱᱟᱜᱼᱟ ᱱᱤᱛᱚᱜ ᱫᱚ᱾
ᱦᱳᱭ, ᱟᱨ ᱛᱟᱯᱚᱨᱮ ᱦᱟᱸᱜ ᱦᱚᱸᱚᱭ ᱱᱤᱛᱚᱜ ᱦᱟᱸᱜ ᱵᱚᱨᱥᱟ ᱞᱟᱜᱟᱣ ᱟᱠᱟᱱᱟ ᱮᱸ ᱦᱩᱲᱩ ᱠᱚ ᱦᱟᱸᱜ ᱨᱚᱦᱚᱭ ᱦᱩᱭᱩᱜᱼᱟ᱾
ᱦᱩᱸ᱾
ᱟᱯᱷᱚᱨ ᱠᱚ ᱦᱟᱸᱜ ᱞᱟᱹᱴᱩᱣ ᱟᱠᱟᱱᱟ ᱦᱮᱸ᱾
ᱦᱩᱸ ᱾
ᱟᱨ ᱢᱤᱫᱴᱮᱱ ᱚᱱᱠᱟᱱᱟᱜ ᱵᱚᱨᱥᱟ ᱨᱮ ᱥᱮᱨᱢᱟ ᱡᱟᱹᱲᱤ ᱨᱮ ᱛᱟᱹᱜᱤ ᱛᱟᱲᱟᱜ ᱢᱮᱱᱟᱜ ᱦᱮᱸ, ᱛᱟᱯᱚᱨᱮ ᱚᱱᱟ ᱦᱩᱭ ᱞᱮᱱᱠᱷᱟᱱ ᱜᱮ ᱦᱟᱸᱜ ᱨᱚᱦᱚᱭ ᱦᱩᱭᱩᱜᱼᱟ ᱾ ᱦᱮᱸ, ᱛᱟᱦᱚᱞᱮ ᱟᱯᱮ ᱥᱮᱱ ᱫᱚ ᱚᱱᱠᱟ ᱨᱚᱦᱚᱭ ᱠᱚᱫᱚ ᱡᱮ ᱦᱩᱭᱩᱜ ᱜᱮᱭᱟ ᱥᱮ ᱵᱟᱝ ᱪᱟᱥ ᱠᱚ ᱦᱩᱲᱩ ᱨᱚᱦᱚᱭ ᱠᱚ?
ᱮ ᱜᱚᱝᱠᱮ, ᱪᱟᱥ ᱫᱚ ᱦᱩᱭᱩᱜ ᱜᱮᱭᱟ ᱵᱟᱝ ᱫᱚ ᱵᱟᱝ ᱾ ᱟᱫᱚ ᱱᱚᱛᱮ ᱦᱚᱸ ᱫᱚᱢᱮ ᱮᱠᱴᱟ ᱫᱟᱜ ᱨᱮᱱᱟᱜ ᱛᱚ ᱚᱵᱷᱟᱵᱽ ᱢᱮᱱᱟᱜᱼᱟ ᱾
ᱟᱪᱪᱷᱟ ᱾ ᱦᱳᱭ ᱦᱳᱭ ᱾
ᱛᱟᱦᱚᱞᱮ ᱢᱤᱫ ᱫᱷᱟᱹᱣ ᱜᱮ ᱱᱚᱜᱼᱚᱭ ᱡᱟᱹᱯᱩᱫ ᱜᱮᱞᱮ ᱛᱟᱺᱜᱤ ᱠᱟᱜᱼᱟ ᱾
ᱡᱟᱹᱯᱩᱫ ᱞᱮᱠᱷᱟᱱ ᱜᱮ ᱟᱫᱚ ᱪᱟᱥ ᱟᱨᱟᱢᱵᱚᱜᱼᱟ ᱾
ᱦᱳᱭ ᱾ ᱟᱞᱮ ᱦᱚᱸ ᱚᱱᱠᱟ ᱜᱮ ᱠᱮᱱᱮᱞ ᱫᱟᱜ ᱠᱚᱫᱚ ᱥᱮ ᱚᱱᱠᱟ ᱵᱟᱹᱱᱩᱜ ᱟᱠᱟᱫ ᱛᱟᱞᱮᱭᱟ ᱵᱮᱵᱚᱥ ᱛᱟ ᱠᱚᱫᱚ ᱥᱮᱨᱢᱟ ᱡᱟᱹᱲᱤ ᱟᱥᱟ ᱛᱮᱜᱮ᱾
ᱦᱮᱸ, ᱮ ᱜᱚᱝᱠᱮ ᱟᱫᱚ ᱱᱤᱭᱟᱹ ᱫᱷᱟᱹᱣ ᱫᱚ ᱦᱩᱲᱩ ᱨᱚᱦᱚᱭ ᱯᱟᱥᱟᱯᱟᱹᱥᱤ ᱠᱟᱹᱴᱤᱡ ᱟᱹᱞᱤᱧ ᱦᱚᱸ ᱪᱟᱯ ᱨᱮ ᱢᱮᱱᱟᱜ ᱞᱤᱧᱟ ᱵᱚᱞᱛᱮ, ᱩᱸ ᱾ ᱵᱤᱨ ᱠᱷᱚᱱ ᱱᱤᱭᱟᱹ ᱫᱷᱟᱣ ᱫᱚ ᱪᱮᱛᱟᱱ ᱢᱚᱦᱚᱞ ᱠᱷᱚᱱ ᱥᱮᱱᱥᱮᱱ ᱟᱠᱟᱱᱟ ᱠᱟᱹᱴᱤᱡ ᱱᱟᱨᱥᱟᱨᱤ ᱵᱮᱱᱟᱣ ᱦᱩᱭᱩᱜ
ᱚ ᱟᱪᱪᱷᱟ ᱾
ᱦᱮᱸ, ᱟᱫᱚ ᱱᱟᱨᱥᱟᱨᱤ ᱵᱮᱱᱟᱣ ᱦᱩᱭᱩᱜᱼᱟ, ᱛᱟᱦᱚᱞᱮ ᱮ ᱛᱤᱦᱮᱧ ᱫᱚ ᱠᱟᱹᱢᱤ ᱦᱚᱲ ᱠᱚ ᱦᱮᱡ ᱞᱮᱱ ᱜᱮᱭᱟ ᱾ ᱚᱱᱟ ᱦᱟᱥᱟ ᱠᱚᱠᱚ ᱯᱮᱨᱮᱡ ᱮᱫᱟ ᱥᱟᱯᱷᱟᱭ ᱮᱫᱟᱠᱚ ᱡᱳᱭ ᱥᱟᱨ ᱠᱚᱠᱚ ᱮᱢᱟᱜ ᱠᱟᱱᱟ, ᱟᱫᱚ ᱤᱛᱟᱹ ᱜᱤᱲᱤ ᱦᱩᱭᱩᱜ ᱞᱟᱹᱜᱤ ᱚᱱᱟ ᱥᱟᱨᱡᱚᱢ ᱠᱚ ᱢᱟᱛᱠᱚᱢ ᱠᱚ ᱪᱟᱨᱟ ᱠᱟᱜ ᱦᱩᱭᱩᱜ ᱠᱟᱱᱟ, ᱟᱫᱚ ᱱᱤᱭᱟᱹ ᱫᱷᱟᱹᱣ ᱫᱚ ᱡᱟᱹᱯᱩᱫ ᱨᱮ ᱨᱚᱦᱚᱭ ᱦᱩᱭᱩᱜᱼᱟ ᱛᱚ
ᱦᱳᱭ ᱾
ᱮ ᱜᱚᱢᱠᱮ ᱛᱟᱦᱚᱞᱮ ᱟᱯᱮ ᱥᱮᱫ ᱫᱚ ᱢᱟᱛᱠᱚᱢ ᱫᱟᱨᱮ ᱠᱚᱫᱚ ᱢᱮᱱᱟᱜᱼᱟ ᱥᱮ ᱵᱟᱝ?
ᱢᱟᱛᱠᱚᱢ ᱫᱟᱨᱮ ᱫᱚ ᱜᱚᱢᱠᱮ ᱢᱮᱱᱟᱜ ᱟᱠᱟᱫᱟ, ᱟᱫᱚ ᱦᱟᱸᱜ ᱫᱚᱢᱮ ᱡᱟᱹᱥᱛᱤ ᱫᱚ ᱵᱟᱹᱱᱩᱜ ᱟᱠᱟᱫᱟ ᱾ ᱦᱮᱸ, ᱚᱱᱟ ᱫᱚ ᱦᱟᱸᱜ ᱦᱚᱭᱛᱳ ᱚᱠᱚᱭᱟᱜ ᱚᱲᱟᱜ ᱨᱮ ᱵᱟᱨᱭᱟ ᱯᱮᱭᱟ ᱠᱟᱛᱮ ᱚᱱᱮ ᱚᱱᱠᱟ ᱢᱮᱱᱟᱜ ᱟᱠᱟᱫᱟ ᱵᱟᱲᱜᱮ ᱠᱚᱨᱮ ᱾ ᱟᱞᱮ ᱵᱩᱨᱩ ᱫᱤᱥᱚᱢ ᱫᱚ ᱵᱟᱝ ᱠᱟᱱᱟᱞᱮ ᱾ ᱛᱚ ᱟᱞᱮᱭᱟᱜ ᱫᱚ ᱡᱮᱢᱚᱱ ᱯᱮᱭᱟ ᱢᱮᱱᱟᱜ ᱟᱠᱟᱫ ᱛᱟᱞᱮᱭᱟ, ᱵᱟᱨᱭᱟ ᱫᱚ ᱥᱮᱬᱟ ᱫᱟᱨᱮ ᱢᱤᱫ ᱢᱤᱫᱴᱮᱱ ᱫᱚ ᱦᱟᱸᱜ ᱦᱩᱰᱤᱧ ᱫᱟᱨᱮ ᱦᱮᱸ ᱚᱱᱟ ᱫᱚ ᱦᱟᱸᱜ ᱢᱟᱛᱠᱚᱢ ᱠᱚᱫᱚ ᱵᱟᱝ ᱜᱮᱞᱮ ᱵᱟᱲᱟᱣ ᱠᱟᱱᱟ ᱦᱩᱰᱤᱧ ᱟᱜ ᱨᱮᱫᱚ ᱾ ᱟᱨ ᱵᱟᱨᱭᱟ ᱥᱮᱬᱟ ᱫᱟᱨᱮ ᱚᱱᱟ ᱫᱚ ᱜᱮᱞᱮ ᱵᱟᱲᱟ ᱦᱩᱭᱩᱜ ᱜᱮᱭᱟ ᱟᱨ ᱱᱤᱭᱟᱹ ᱵᱟᱨ ᱫᱚ ᱦᱟᱸᱜ ᱜᱚᱝᱠᱮ ᱚᱱᱟ ᱫᱚ ᱡᱮᱢᱚᱱ, ᱢᱤᱫᱴᱮᱱ ᱫᱟᱨᱮ ᱨᱮᱫᱚ ᱫᱚᱢᱮ ᱠᱩᱭᱰᱤ ᱡᱚ ᱟᱠᱟᱱᱟ ᱠᱩᱭᱰᱤ ᱡᱟᱦᱟᱸ ᱵᱟᱠᱲᱟ ᱠᱚ ᱞᱟᱹᱭᱮᱫ ᱾ ᱦᱮᱸ, ᱛᱟᱦᱚᱞᱮ ᱚᱱᱟ ᱠᱚᱜᱮ ᱦᱟᱸᱜ ᱟᱨ ᱚᱱᱠᱟ ᱡᱚᱛᱚ ᱦᱚᱲᱟᱜ ᱫᱟᱨᱮ ᱫᱚ ᱦᱟᱸᱜ ᱵᱟᱝ ᱦᱳᱭ ᱠᱟᱱᱟ ᱾ ᱦᱮᱸ, ᱛᱟᱦᱚᱞᱮ ᱦᱟᱸᱜ ᱟᱞᱮᱭᱟᱜ ᱫᱟᱨᱮ ᱨᱮᱜᱮ ᱦᱟᱸᱜ ᱡᱚᱛᱚ ᱦᱚᱲᱟᱜ ᱱᱚᱡᱚᱨ ᱢᱮᱱᱟᱜ ᱠᱟᱫᱟ ᱦᱮᱸ ᱾ ᱫᱚᱢᱮ ᱠᱚ ᱦᱤᱡᱩᱜ ᱠᱟᱱᱟ ᱰᱟᱝ ᱠᱚ ᱟᱛᱮ ᱟᱨ ᱫᱟᱨᱮ ᱢᱤᱫᱴᱮᱱ ᱰᱟᱹᱨ ᱦᱚᱸᱠᱚ ᱨᱟᱹᱯᱩᱫ ᱟᱠᱟᱫ ᱛᱟᱞᱮᱭᱟ ᱾
ᱚ, ᱜᱚᱝᱠᱮ ᱱᱚᱣᱟ ᱫᱚ ᱛᱟᱦᱚᱞᱮ ᱮᱠᱴᱩ ᱠᱷᱟᱨᱟᱯ ᱦᱩᱭᱩᱜ ᱠᱟᱱᱟ ᱾
ᱦᱳᱭ ᱦᱳᱭ ᱟᱫᱚ ᱚᱱᱟ ᱢᱟᱨᱟᱝ ᱫᱟᱨᱮ ᱛᱚ ᱜᱚᱝᱠᱮ ᱵᱟᱝᱠᱚ ᱛᱤᱭᱳᱜ ᱫᱟᱲᱭᱟᱜ ᱠᱟᱱᱟ ᱫᱮᱡ ᱦᱚᱸ ᱵᱟᱝᱠᱚ ᱫᱮᱡ ᱫᱟᱲᱭᱟᱜ ᱠᱟᱱᱟ ᱾ ᱦᱮᱸ, ᱛᱟᱦᱚᱞᱮ ᱦᱟᱱᱟ ᱵᱟᱸᱠᱩ ᱰᱟᱝ ᱠᱚ ᱟᱹᱜᱩᱭᱮᱫᱟ ᱾ ᱦᱮᱸ, ᱟᱨ ᱚᱱᱟ ᱮᱠᱫᱚᱢ ᱰᱟᱹᱨ ᱠᱚ ᱨᱟᱹᱯᱩᱫ ᱠᱟᱜ ᱠᱟᱱᱟ, ᱪᱟᱜᱟᱲ ᱤᱫᱤᱭᱮᱫᱟ ᱠᱚ ᱾ ᱟᱫᱚ ᱦᱟᱸᱜ ᱚᱱᱠᱟ ᱞᱮᱠᱟᱱ ᱚᱲᱟᱜ ᱨᱮ ᱛᱮᱦᱚᱸ ᱵᱟᱝ ᱦᱩᱭᱩᱜ ᱠᱟᱱᱟ ᱦᱟᱸᱜ ᱤᱧ ᱢᱟ ᱦᱟᱸᱜ ᱚᱱᱮ ᱚᱱᱟᱧ ᱞᱟᱹᱭ ᱠᱮᱫ ᱾ ᱪᱮᱫ ᱚᱱᱟ ᱩᱞ ᱵᱟᱜᱟᱱ ᱥᱮᱱ ᱢᱮᱱᱟᱜ ᱠᱟᱫᱤᱧ ᱾ ᱱᱤᱛᱚᱜ ᱫᱚ ᱩᱞ ᱠᱚᱫᱚ ᱫᱚᱢᱮ ᱵᱤᱞᱤᱣ ᱠᱟᱱᱟ ᱜᱟᱹᱰᱤ ᱠᱚ ᱦᱤᱡᱩᱜ ᱠᱟᱱᱟ ᱾ ᱦᱮᱸ, ᱛᱟᱦᱚᱞᱮ ᱜᱟᱹᱰᱤ ᱨᱮ ᱞᱳᱰ ᱞᱟᱜᱟᱜ ᱠᱟᱱᱟ ᱚᱱᱟ ᱦᱟᱹᱜ ᱵᱟᱡᱟᱨ ᱫᱤᱥᱚᱢ ᱛᱮ ᱟᱠᱷᱨᱤᱧ ᱤᱫᱤ ᱦᱩᱭᱩᱜ ᱠᱟᱱᱟ ᱾
ᱟᱪᱪᱷᱟ, ᱮ ᱜᱚᱝᱠᱮ ᱛᱟᱦᱚᱞᱮ ᱩᱞ ᱠᱚᱫᱚ ᱪᱮᱫ ᱠᱚ ᱡᱟᱹᱛ ᱨᱮᱱᱟᱜ ᱵᱤᱱ ᱨᱚᱦᱚᱭ
ᱩᱞ ᱫᱚ ᱦᱟᱸᱜ ᱦᱤᱢᱥᱟᱜᱚᱨ ᱢᱮᱱᱟᱜ ᱠᱟᱫᱟ, ᱞᱮᱝᱲᱟ ᱢᱮᱱᱟᱜ ᱠᱟᱫᱟ, ᱡᱷᱩᱢᱠᱟᱹ ᱯᱷᱟᱹᱡᱽᱞᱤ ᱢᱮᱱᱟᱜ ᱠᱟᱫᱟ, ᱦᱮᱸ ᱚ ᱦᱮᱸ ᱟᱢᱨᱚ ᱯᱚᱞᱞᱤ ᱦᱚᱸ ᱢᱮᱱᱟᱜ-ᱟ, ᱠᱟᱫᱟ ᱢᱤᱭᱟ ᱡᱟᱹᱠᱤ ᱢᱮᱱᱟᱜ ᱟᱠᱟᱫᱟ ᱢᱮᱭᱟ ᱡᱟᱹᱠᱤ ᱫᱚ ᱦᱟᱸᱜ ᱵᱮᱱ ᱟᱸᱡᱚᱢ ᱠᱟᱜ ᱜᱮᱭᱟ ᱟᱹᱰᱤ ᱚᱱᱟ ᱡᱚ ᱚᱱᱮ ᱢᱤᱫᱴᱮᱱ ᱩᱞ ᱠᱟᱱᱟ
ᱱᱤᱭᱟᱹ ᱫᱷᱟᱣ ᱫᱚᱞᱤᱧ ᱟᱸᱡᱚᱢ ᱵᱟᱲᱟᱭ ᱫᱟ ᱢᱤᱭᱟ ᱡᱟᱹᱠᱤ ᱟᱹᱞᱤᱧ ᱦᱚᱸ ᱱᱤᱭᱟᱹ ᱫᱷᱟᱣ ᱫᱚ ᱱᱚᱰᱮ ᱯᱷᱚᱨᱮᱥᱴ ᱠᱷᱚᱱ ᱜᱮ ᱪᱟᱨᱟ ᱠᱤᱪᱷᱩ ᱞᱤᱧ ᱟᱹᱜᱩᱣ ᱠᱟᱫᱟ ᱦᱟᱱᱟ ᱡᱟᱯᱟᱱ ᱱᱟᱜ ᱪᱟᱨᱟ ᱛᱚ ᱚᱱᱟ ᱫᱚ
ᱦᱳᱭ ᱦᱳᱭ ᱦᱳᱭ
ᱦᱮᱸ ᱵᱤᱫᱮᱥᱤ ᱡᱟᱹᱛ ᱠᱟᱱᱟ ᱛᱟᱦᱞᱮ ᱱᱤᱭᱟᱹ ᱫᱷᱟᱣ ᱫᱚᱞᱤᱧ ᱧᱮᱞ ᱫᱟ ᱡᱮ ᱵᱟᱝ ᱥᱤᱵᱤᱞᱟ ᱫᱚᱢᱮ,
ᱥᱤᱵᱤᱞᱟ ᱫᱚᱢᱮ ᱟᱨ ᱚᱱᱟ ᱱᱟᱜ ᱢᱟᱱᱮ ᱜᱚᱱᱚᱝ ᱦᱚᱸ ᱟᱹᱰᱤ ᱡᱟᱹᱥᱛᱤ ᱜᱮᱭᱟ ᱜᱚᱝᱠᱮ ᱢᱤᱜ ᱫᱷᱟᱣ ᱡᱩᱫᱤ ᱦᱚᱸ ᱢᱤᱜ ᱫᱷᱟᱣ ᱡᱩᱫᱤ ᱢᱤᱫ ᱫᱷᱟᱣ ᱡᱩᱫᱤ ᱵᱮᱱ ᱪᱟᱥ ᱫᱟᱲᱮᱭᱳᱜᱼᱟ ᱡᱟᱦᱟᱸ ᱞᱮᱠᱟ ᱠᱟᱛᱮᱜ ᱦᱮᱸ ᱛᱟᱦᱚᱸᱞᱮ ᱠᱷᱟᱱ ᱫᱚ ᱠᱟᱹᱣᱰᱤ ᱨᱮᱱᱟᱜ ᱚᱱᱠᱟᱱ ᱚᱵᱷᱟᱵᱽ ᱫᱚ ᱦᱟᱸᱜ ᱵᱟᱝ ᱦᱩᱭᱩᱜᱼᱟ᱾ ᱪᱮᱫᱟᱜ ᱥᱮ ᱚᱱᱟ ᱱᱟᱜ ᱚᱱᱟ ᱩᱞ ᱨᱮᱱᱟᱜ ᱫᱟᱢ ᱜᱮ ᱫᱚᱢᱮ ᱾ ᱦᱮᱸ ᱛᱤᱱᱥᱚ ᱴᱟᱠᱟ ᱪᱟᱨᱥᱚ ᱴᱟᱠᱟ ᱠᱤᱞᱳ ᱜᱚᱝᱠᱮ᱾
ᱠᱤᱞᱳ ᱦᱮᱸ ᱦᱮᱸ ᱦᱮᱸ ᱟᱞᱤᱧ ᱞᱤᱧ ᱧᱮᱞ ᱮᱫᱟ ᱛᱚ ᱦᱮᱸ
ᱟᱨ ᱱᱚᱜᱼᱚᱭ ᱱᱤᱛᱚᱜ ᱦᱟᱸᱜ ᱡᱮᱢᱚᱱ ᱰᱨᱟᱜᱚᱱ ᱦᱟᱸᱜ ᱨᱚᱦᱚᱭ ᱦᱩᱭ ᱠᱟᱱᱟ ᱦᱮᱸ ᱰᱨᱟᱜᱚᱱ ᱦᱚᱸ ᱵᱟᱦᱟᱜ ᱠᱟᱱᱟ ᱦᱳᱭ ᱦᱳᱭ ᱦᱳᱭ ᱚᱱᱟ ᱦᱚᱸ ᱵᱟᱦᱟᱜ ᱠᱟᱱᱟ ᱦᱟᱸᱜ ᱚᱱᱟ ᱦᱚᱸ ᱡᱟᱹᱥᱛᱤ ᱧᱚᱜ ᱜᱮ ᱦᱟᱸᱜ ᱨᱚᱦᱚᱭ ᱦᱩᱭ ᱠᱟᱱᱟ
ᱦᱩᱸ
ᱦᱮᱸ ᱚᱱᱟ ᱨᱮᱱᱟᱜ ᱦᱚᱸ ᱜᱚᱱᱚᱝ ᱫᱚ ᱦᱟᱸᱜ ᱟᱹᱰᱤ ᱟᱹᱰᱤ ᱡᱟᱹᱥᱛᱤ ᱜᱮᱭᱟ ᱟᱨ ᱯᱟᱸᱥᱥᱚ ᱴᱟᱠᱟ ᱪᱟᱨᱥᱚ ᱴᱟᱠᱟ ᱚᱝᱠᱟ ᱠᱤᱞᱳ ᱛᱮ ᱟᱠᱷᱨᱤᱧ ᱦᱩᱭᱩᱜᱼᱟ᱾ ᱦᱮ ᱟᱫᱚ ᱜᱚᱝ ᱠᱮ ᱚᱱᱟ ᱨᱮᱫᱚ ᱦᱟᱸᱜ ᱟᱹᱛᱩ ᱫᱤᱥᱚᱢ ᱠᱚ ᱫᱚ ᱫᱚᱢᱮ ᱮᱠᱴᱟ ᱵᱟᱠᱚ ᱡᱚᱢᱟ ᱛᱚ ᱚᱱᱟ ᱫᱚ ᱵᱟᱡᱟᱨ ᱫᱤᱥᱚᱢ ᱨᱮᱜᱮ ᱟᱠᱠᱷᱨᱤᱧ ᱦᱩᱭᱩᱜᱼᱟ, ᱚᱱ ᱛᱮᱜᱮ ᱵᱮᱥᱤ ᱪᱟᱦᱤᱫᱟ ᱢᱮᱱᱟᱜ ᱠᱟᱫᱟ ᱚᱱᱟ ᱱᱟᱜ ᱪᱚᱞ ᱫᱚ ᱦᱮᱸ ᱛᱟᱦᱚᱞᱮ ᱜᱚᱝᱠᱮ ᱟᱯᱮ ᱥᱮᱱ ᱫᱚ ᱚᱱᱠᱟ ᱟᱨ ᱪᱤᱫ ᱠᱚᱸ ᱯᱷᱚᱞ ᱴᱚᱞ ᱠᱚ ᱡᱚᱢ ᱠᱟ ᱯᱮ ᱪᱟᱥ ᱜᱮᱭᱟ ᱥᱮ ᱢᱮᱱᱟᱜ ᱛᱟᱯᱮᱭᱟ᱾
ᱜᱚᱝᱠᱮ ᱟᱞᱮᱭᱟᱜ ᱵᱚᱞᱛᱮ ᱱᱚᱛᱮ ᱫᱚ ᱰᱨᱟᱜᱚᱱ ᱪᱟᱥ ᱵᱟᱲᱟ ᱫᱚ ᱚᱱᱠᱟ ᱞᱮᱠᱟ ᱫᱚ ᱵᱟᱹᱞᱤᱧ ᱧᱮᱞ ᱠᱟᱜ ᱠᱚᱣᱟ᱾ ᱛᱚᱵᱮ ᱠᱟᱹᱡᱩ ᱫᱚ ᱟᱹᱰᱤ ᱡᱟᱹᱥᱛᱤ ᱠᱟᱭᱛᱮ ᱪᱟᱥ ᱦᱩᱭᱩᱜ-ᱟ᱾
ᱚᱦ ᱛᱟᱦᱚᱞᱮ ᱜᱚᱝᱠᱮ ᱚᱱᱟ ᱡᱟᱦᱟᱸ ᱟᱵᱚ ᱵᱟᱡᱟᱨ ᱨᱮ ᱠᱟᱹᱡᱩ ᱵᱚᱱ ᱦᱟᱛᱟᱣᱭᱮᱜ ᱚᱱᱟ ᱡᱟᱦᱟᱸ ᱫᱟᱹᱞ ᱛᱮᱜ ᱦᱮᱸ ᱚᱱᱟ ᱫᱚ ᱪᱮᱜ ᱠᱟ ᱚᱱᱟ ᱚᱱᱟ ᱠᱟᱹᱡᱩ ᱠᱷᱚᱱ ᱜᱮ ᱦᱩᱭᱩᱜ-ᱟ᱾ ᱥᱮ ᱚᱱᱟ ᱫᱚ ᱮᱴᱟᱜ ᱠᱟᱹᱡᱩ ᱠᱷᱚᱱ ᱦᱩᱭᱩᱜ-ᱟ᱾
ᱵᱟᱝ ᱜᱚᱢᱠᱮ ᱱᱚᱣᱟ ᱠᱷᱚᱱ ᱜᱮ ᱦᱩᱭᱩᱜ-ᱟ᱾
ᱟᱪᱪᱷᱟ ᱟᱪᱪᱷᱟ᱾
ᱦᱮᱸ ᱱᱚᱣᱟ ᱠᱷᱚᱱᱜᱮ ᱟᱫᱚ ᱟᱯᱮ ᱚᱱᱛᱮ ᱫᱚ ᱪᱮᱜ ᱞᱮᱠᱟᱱᱟᱜ ᱰᱟᱹᱞ ᱠᱚ ᱪᱟᱹᱞᱩ ᱢᱮᱱᱟᱜ-ᱟ᱾ ᱵᱟᱠᱷᱟᱱ ᱟᱞᱮ ᱱᱚᱛᱮ ᱫᱚ ᱚᱱᱟ ᱠᱷᱚᱱᱜᱮ ᱦᱩᱭᱩᱜ-ᱟ᱾ ᱟᱫᱚ ᱡᱚ ᱮᱱᱟᱜ ᱛᱚ ᱫᱟᱢ ᱵᱟᱹᱱᱩᱜ-ᱟ᱾ ᱜᱚᱝᱠᱮ ᱚᱱᱟ ᱫᱚ᱾
ᱚ
ᱡᱚ ᱨᱮᱱᱟᱜ ᱛᱚ ᱫᱟᱢ ᱵᱟᱹᱱᱩᱜ-ᱟ᱾ ᱚᱱᱟ ᱫᱚ ᱚᱱᱟ ᱡᱟᱝ ᱨᱮᱱᱟᱜ ᱫᱟᱢ᱾
ᱛᱟᱞᱦᱮ ᱜᱚᱝᱠᱮ ᱟᱯᱮ ᱥᱮᱱ ᱛᱚᱢ ᱞᱟᱹᱭᱫᱟ ᱫᱚᱢᱮ ᱢᱮᱱᱟᱜ ᱛᱟᱞᱦᱮ ᱚᱝᱠᱟ ᱡᱟᱝ ᱠᱚ ᱵᱟᱢ ᱫᱚᱦᱚᱭ ᱜᱮᱭᱟ?
ᱦᱮᱸ ᱜᱚᱝᱠᱮ ᱟᱹᱞᱤᱧ ᱫᱚ ᱡᱟᱝ ᱫᱚᱞᱤᱧ ᱫᱚᱦᱚ ᱜᱮᱭᱟ ᱫᱚᱦᱚ ᱡᱟᱣᱨᱟ ᱠᱟᱛᱮᱜ ᱞᱤᱧ ᱫᱚᱦᱚ ᱠᱟᱜ-ᱟ᱾ ᱟᱨ ᱵᱚᱪᱷᱚᱨ ᱢᱩᱪᱟᱹᱫ ᱨᱮ ᱡᱚᱠᱷᱚᱱ ᱟᱨᱠᱤ ᱥᱤᱡᱤᱱ ᱪᱟᱵᱟ ᱦᱟᱡᱩᱜ-ᱟ ᱾ᱟᱫᱚ ᱩᱱᱫᱚ ᱫᱟᱢ ᱠᱚ ᱨᱟᱠᱟ ᱵᱟ ᱛᱚ ᱩᱱᱞᱤᱧ ᱟᱹᱠᱷᱨᱤᱧᱜᱚᱜ ᱟᱹᱠᱷᱨᱤᱧᱟ᱾
ᱵᱟᱠᱷᱟᱱ ᱚᱱᱟ ᱛᱚ ᱚᱱᱟ ᱠᱟᱡᱩ ᱡᱟᱝ ᱛᱚ ᱜᱚᱝᱠᱮ ᱵᱟᱡᱟᱨ ᱨᱮᱢᱟ ᱟᱭᱢᱟ ᱫᱟᱢ ᱛᱮ ᱦᱟᱛᱟ ᱦᱩᱭᱩᱜ ᱠᱟᱱ᱾
ᱦᱩᱸ ᱦᱩᱸ ᱦᱩᱸ ᱦᱩᱸ ᱦᱩᱸ
ᱚᱱᱟᱜᱮ ᱛᱟᱦᱚᱞᱮ ᱦᱚᱜ-ᱚᱭ ᱪᱮᱜ ᱞᱮᱠᱟ ᱚᱱᱟ ᱠᱚᱨᱮ ᱫᱟᱢ ᱠᱚᱵᱮᱱ ᱧᱟᱢ ᱮᱫᱟ ᱵᱷᱟᱞᱤ ᱜᱮᱛᱚ ᱚᱸᱰᱮ ᱠᱷᱚᱱ ᱢᱮᱫᱴᱮᱱ ᱠᱟᱹᱣᱰᱤ ᱨᱮᱱᱟᱜ ᱟᱱᱟᱴ ᱠᱚ ᱪᱟᱵᱟᱜ ᱜᱮᱭᱟ ᱚᱸᱰᱮ ᱠᱷᱚᱡ᱾
ᱦᱩᱸ ᱦᱩᱸ ᱦᱩᱸ ᱟᱨ ᱜᱚᱝᱠᱮ ᱱᱚᱛᱮ ᱫᱚ ᱟᱹᱻ ᱡᱚᱢ ᱡᱚᱢ ᱛᱮᱠᱚ ᱵᱮᱡᱟᱨ ᱟᱠᱟᱱᱟ ᱟᱹᱲᱤᱥ ᱠᱟᱱᱟ ᱠᱚ᱾
ᱚ ᱟᱪᱪᱷᱟ ᱟᱪᱪᱷᱟ
ᱟᱫᱚ ᱚᱱᱟ ᱠᱟᱹᱡᱩ ᱨᱮᱱᱟᱜ ᱚᱱᱟ ᱡᱟᱝ ᱫᱚᱠᱚ ᱫᱚᱦᱚ ᱦᱚᱴᱚ ᱠᱟᱜ-ᱟ᱾
ᱦᱳᱭ
ᱟᱫᱚ ᱚᱱᱟ ᱡᱚ ᱛᱮᱫ ᱛᱮ ᱤᱫᱤᱭᱟᱠᱚ ᱟᱨ ᱚᱱᱟ ᱠᱷᱚᱱ ᱤᱭᱟᱹ ᱡᱩᱛᱩᱜ-ᱟ ᱜᱚᱝᱠᱮ ᱩᱱᱠᱩ ᱯᱟᱹᱣᱨᱟᱹ ᱠᱚ ᱡᱩᱛᱟ ᱯᱟᱹᱣᱨᱟᱹ᱾
ᱟᱪᱪᱷᱟ ᱟᱪᱪᱷᱟ ᱦᱮᱸ ᱟᱹᱞᱤᱧ ᱦᱚ ᱞᱤᱧ ᱧᱮᱞ ᱫᱩᱞᱤᱧ ᱧᱮᱞ ᱯᱷᱳᱱ ᱠᱚᱨᱮᱧ ᱧᱮᱞ ᱵᱟᱲᱟ ᱟᱠᱟᱫᱟ ᱦᱟᱱᱮ ᱦᱟᱱᱟ ᱡᱟᱦᱟᱱ ᱫᱟᱹᱢᱤ ᱫᱟᱹᱢᱤ ᱯᱟᱹᱣᱨᱟᱹ ᱠᱚ ᱚᱱᱟ ᱠᱷᱚᱱ ᱡᱩᱛᱩᱜ ᱜᱮᱭᱟ᱾
ᱦᱮᱸ ᱦᱮᱸ ᱦᱮᱸ᱾
ᱩᱱᱠᱩ ᱵᱤᱫᱮᱥ ᱠᱚᱢᱯᱟᱱᱤ ᱠᱚᱦᱚᱸ ᱚᱱᱟ ᱠᱷᱚᱱ ᱚᱱᱮ ᱡᱟᱦᱟᱸ ᱠᱚ ᱞᱟᱹᱭᱮᱫ ᱟᱨᱟᱜ ᱯᱟᱹᱣᱨᱟᱹ ᱦᱮᱸ ᱥᱮ ᱯᱩᱲ ᱯᱟᱹᱣᱨᱟᱹ ᱚᱱᱮ ᱚᱱᱟ ᱦᱚᱠᱚ ᱡᱩᱛ ᱵᱟᱲᱟᱭ ᱜᱮᱭᱟ ᱦᱮᱸ᱾
ᱦᱩᱸ ᱦᱩᱸ ᱦᱩᱸ᱾
ᱛᱟᱦᱚᱞᱮ ᱜᱚᱝᱠᱮ ᱟᱯᱮ ᱴᱷᱮᱱ ᱫᱚ ᱚᱱᱠᱟ ᱠᱚ ᱦᱤᱡᱩᱜ ᱜᱮᱭᱟ ᱥᱮ ᱵᱟᱝ ᱤᱫᱤ ᱠᱚ ᱯᱟᱹᱣᱨᱟᱹ ᱠᱳᱢᱯᱟᱱᱤ ᱠᱚ?
ᱮ ᱠᱚᱳᱢᱯᱟᱱᱤ ᱫᱚ ᱚᱱᱠᱟ ᱞᱮᱠᱟ ᱵᱟᱝ ᱠᱚ ᱦᱤᱡᱩᱜ-ᱟ ᱟᱫᱚ ᱩᱱᱠᱩ ᱡᱟᱦᱟᱸᱭ ᱠᱟᱹᱢᱤ ᱞᱟᱸᱜᱟ ᱦᱚᱲ ᱫᱤᱠᱩ ᱯᱩᱥᱤ ᱠᱚᱠᱚ ᱦᱤᱡᱩᱜ ᱜᱮᱭᱟ ᱦᱮᱸ ᱧᱩᱭ ᱟᱠᱚ ᱟᱹᱛᱩ ᱠᱚᱨᱮ ᱯᱚᱨᱚᱵᱽ ᱠᱚᱨᱮ ᱦᱚᱸ ᱟᱞᱮ ᱱᱚᱛᱮ ᱛᱚ ᱢᱟᱛᱠᱚᱢ ᱯᱟᱹᱨᱣᱟᱹ ᱠᱚᱫᱚ ᱩᱱᱟᱹᱜ ᱫᱚ ᱵᱟᱹᱱᱩᱜ-ᱟ᱾
ᱚ ᱟᱪᱪᱷᱟ ᱦᱩᱸ
ᱛᱚ ᱜᱚᱝᱠᱮ ᱢᱟ ᱛᱟᱦᱚᱞᱮ ᱱᱤᱭᱟᱹ ᱜᱷᱟᱹᱲᱤᱡ ᱫᱚ ᱱᱤᱝᱟᱹ ᱜᱮᱞᱟᱝ ᱜᱟᱞᱢᱟᱨᱟᱣᱟ ᱠᱟᱹᱴᱤᱡ ᱦᱟᱸᱜ ᱵᱟᱡᱟᱨ ᱥᱮᱫ ᱪᱟᱞᱟᱜ ᱦᱩᱭᱩᱜ-ᱟ᱾ ᱦᱮᱸ ᱦᱳᱭ ᱦᱳᱭ ᱥᱟᱢᱟᱱ ᱠᱚ ᱜᱟᱪᱷᱤ ᱟᱹᱜᱩᱭ ᱞᱟᱜᱟᱜ-ᱟ ᱵᱟᱹᱱᱩᱜ ᱠᱟᱫᱟ ᱦᱟᱸᱜ ᱛᱟᱦᱚᱞᱮ ᱢᱟ ᱜᱚᱢᱠᱮ ᱱᱤᱛᱟᱹᱜ ᱫᱚ ᱫᱚᱦᱚ ᱦᱩᱭᱩᱜ ᱠᱟᱱᱟ᱾